ᱦᱮᱞᱳ ᱦᱮᱸ ᱡᱚᱦᱟᱨ ᱜᱮ ᱡᱚᱦᱟᱨ ᱜᱮ ᱫᱟᱫᱟ
ᱦᱩᱸ ᱡᱚᱦᱟᱨ ᱜᱮ᱾
ᱪᱮᱫ ᱞᱮᱠᱟ ᱢᱮᱱᱟᱜ ᱵᱚᱱᱟ ᱢᱮᱭᱟ
ᱦᱩᱸ ᱱᱟᱯᱟᱭ ᱵᱟᱲᱟ ᱜᱮ ᱟᱢ ᱜᱮ ᱦᱮᱜ ᱪᱮᱫ ᱞᱮᱠᱟ?
ᱤᱧ ᱦᱚᱸ ᱱᱤᱛ ᱫᱷᱟᱹᱵᱤᱡ ᱱᱤᱛ ᱫᱷᱟᱹᱨᱤᱡ ᱢᱟ ᱱᱟᱯᱟᱭ ᱜᱮ ᱢᱤᱱᱟᱹᱧᱟ ᱤᱧᱦᱚᱸ ᱱᱟᱯᱟᱭ ᱫᱚ ᱪᱮᱫ ᱠᱚᱢ ᱪᱤᱠᱟ ᱵᱟᱲᱟᱭᱮᱫ ᱛᱟᱞᱟᱝ ᱟ
ᱱᱚᱜ-ᱚᱭ ᱦᱮᱡ ᱦᱳᱭ ᱠᱟᱱᱟ ᱢᱟᱴᱷ ᱥᱮᱫ ᱦᱟᱸᱜ ᱚᱱᱛᱮ ᱦᱚᱭ ᱫᱚ ᱦᱟᱸᱜ ᱨᱮᱭᱟᱲ ᱜᱮ ᱫᱚ ᱦᱟᱸᱜ ᱚᱱᱛᱮ ᱦᱮ ᱵᱟᱝᱟ ᱵᱟᱝᱟ ᱱᱚᱛᱮ ᱦᱟᱸᱜ ᱤᱭᱟᱹ ᱥᱮᱱ ᱦᱟᱸᱜ ᱵᱟᱹᱫᱽ ᱥᱮᱱ ᱜᱮ ᱦᱟᱸᱜ᱾
ᱚᱻᱟᱞᱮ ᱢᱟᱴᱷ ᱢᱟ ᱯᱷᱩᱴᱵᱚᱞ ᱠᱷᱮᱞᱟᱜ ᱞᱮ ᱢᱮᱛᱟᱜ ᱟ᱾
ᱟᱞᱮ ᱦᱚᱸ ᱚᱱᱟ ᱦᱚᱸᱞᱮ ᱢᱮᱛᱟᱜ ᱜᱮᱭᱟ, ᱦᱟᱸᱜ ᱢᱟᱴᱷ ᱚᱱᱟ ᱦᱚᱞᱮ ᱢᱮᱛᱟᱜ ᱜᱮᱭᱟ ᱱᱤᱭᱟᱹᱜ ᱢᱟᱴᱷ
ᱱᱤᱛ ᱢᱟ ᱪᱮᱫᱤ ᱫᱟᱜ ᱠᱮᱫ ᱟᱞᱮ ᱥᱮ ᱟᱫᱚ ᱫᱟᱜ ᱫᱚᱭ ᱛᱷᱤᱨ ᱠᱮᱫᱟ ᱟᱯᱟᱛᱟᱛᱚ ᱫᱚ᱾ ᱟᱹᱰᱤ ᱥᱮᱛᱟᱜ ᱫᱚ ᱵᱟᱭ ᱫᱟᱜ ᱞᱮᱫᱟ ᱯᱟᱞᱮ ᱛᱷᱳᱲᱟ ᱛᱷᱳᱲᱟ ᱜᱮᱭ ᱫᱟᱜ ᱠᱟᱜ-ᱟ
ᱚ ᱟᱫᱚᱞ ᱨᱤᱢᱤᱞ ᱠᱟᱫᱟᱭ ᱦᱚᱭᱫᱟᱭ ᱦᱟᱸᱜ ᱟᱫᱚ ᱦᱩᱰᱩᱨ ᱢᱟᱭ ᱦᱩᱰᱩᱨ ᱦᱤᱡᱩᱜ ᱠᱟᱱ ᱜᱮᱭᱟ ᱦᱟᱸᱜ ᱟᱫᱚ ᱫᱟᱜ ᱢᱚᱱᱮ ᱦᱩᱭᱩᱜ ᱫᱟᱜ ᱠᱟᱭ ᱫᱚ ᱦᱟᱸᱜ ᱫᱟᱜ ᱫ ᱟᱹᱣᱨᱤ ᱦᱟᱜ ᱥᱮᱴᱮᱨᱚᱜ-ᱟ
ᱦᱩᱸ ᱫᱟᱜ ᱞᱮᱠᱷᱟᱡ ᱫᱚ ᱯᱟᱞᱮ ᱟᱹᱰᱤ ᱜᱮ ᱵᱷᱟᱹᱞᱤᱜ ᱟ ᱪᱮᱫᱟᱜ ᱡᱮ ᱟᱹᱰᱤ ᱜᱚᱨᱚᱢ ᱠᱟᱱᱟ᱾
ᱦᱩᱸ ᱦᱩᱸ ᱫᱤᱱ ᱵᱮᱲᱟ ᱟᱹᱰᱤ ᱛᱷᱤ ᱢᱟ ᱥᱤᱛᱩᱝ ᱛᱟᱹᱦᱮ ᱠᱟᱱᱟ ᱞᱚᱵ
ᱥᱟᱝ ᱠᱟᱡᱽ ᱫᱚ ᱦᱮᱸ ᱛᱚ ᱠᱟᱴᱷᱤᱱ ᱥᱤᱛᱩᱝ ᱟᱨ ᱜᱚᱨᱚᱢ ᱛᱮ ᱮᱠᱟ ᱢᱚᱸᱡᱽ ᱜᱮ ᱵᱟᱝ ᱵᱩᱡᱷᱟᱹᱜ ᱠᱟᱱᱟ ᱟᱨ ᱥᱚᱸᱝᱜᱮ ᱛᱮ ᱠᱟᱨᱮᱱᱴ ᱦᱚᱸ ᱚᱠᱟ ᱥᱚᱢᱚᱭ ᱪᱟᱞᱟᱜ ᱠᱟᱱᱟ ᱛᱚ᱾ ᱟᱨ ᱯᱷᱮᱱ ᱪᱷᱟᱲᱟ ᱵᱟᱝ ᱛᱟᱦᱮᱱ ᱥᱤᱛᱩᱝ ᱦᱚᱲᱢᱚ ᱦᱚᱸ ᱟᱹᱰᱤ ᱢᱩᱥᱠᱤᱞ
ᱱᱚᱭᱟ ᱠᱟᱱ ᱜᱮᱭᱟ ᱦᱟᱸᱜ ᱥᱤᱛᱩᱝᱮᱫ ᱠᱟᱱ ᱜᱮᱭᱟ ᱟᱫᱚ ᱦᱟᱸᱜ ᱛᱮᱦᱮᱧ ᱫᱚ ᱚᱱᱠᱟ ᱵᱩᱡᱷᱟᱹᱜ ᱠᱟᱱᱟ ᱫᱟᱜᱟᱭ ᱫᱟᱜᱟᱭ ᱟᱫᱚ ᱦᱟᱸᱜ ᱪᱤᱠᱟᱭ ᱫᱟ ᱚᱱᱟᱜᱮ ᱵᱟᱝ ᱵᱩᱡᱷᱟᱹᱜ ᱠᱟᱱᱟ ᱦᱟᱸᱜ ᱛᱤᱱ ᱨᱮ ᱫᱟᱜᱽ ᱦᱤᱡᱩᱜ ᱠᱟᱱᱟ ᱥᱮ ᱵᱟᱝ ᱟ ᱛᱟᱦᱮᱞᱮ ᱱᱟᱯᱮ ᱱᱟ ᱠᱚᱨᱮ ᱫᱚ ᱦᱟᱸᱜ ᱪᱟᱥᱵᱟᱥ ᱠᱚᱫᱚ ᱛᱤᱱᱟᱹᱜ ᱟᱸᱴ ᱞᱟᱦᱟ
ᱢᱩᱴᱟᱢᱩᱴᱤ ᱱᱤᱛᱦᱚᱸ ᱟᱹᱣᱨᱤ ᱟᱯᱷᱚᱨᱟ ᱜᱟᱹᱪᱷᱤ ᱠᱚᱫᱚ ᱦᱩᱲᱩ ᱛᱟᱨᱯᱚᱨ ᱡᱮᱴᱟ ᱤᱱᱟᱹ ᱫᱚ ᱪᱟᱵᱟᱜ ᱯᱟᱞᱮᱜ
ᱟᱫᱚ ᱦᱟᱸᱜ ᱟᱞᱮ ᱱᱤᱭᱟᱹ ᱠᱚᱨᱮ ᱫᱚ ᱦᱟᱸᱜ ᱠᱚᱸᱦᱚᱸ ᱞᱟᱜᱟᱣ ᱵᱟᱲᱟᱣ ᱞᱟᱜᱟᱣ ᱮᱱᱟᱠᱚ ᱛᱮᱦᱮᱧ ᱠᱷᱚᱡ ᱜᱤᱧ ᱧᱮᱞᱮᱫ ᱠᱚᱣᱟ ᱟᱨᱠᱚ ᱪᱟᱞᱟᱜ ᱠᱟᱱᱟ ᱦᱟᱸᱜ ᱾
ᱦᱮᱞᱳ
ᱨᱚᱲ ᱠᱚ ᱵᱟᱝ ᱟᱸᱡᱚᱢᱚᱜ ᱠᱟᱱᱟ ᱾
ᱨᱚᱚᱲ ᱠᱚ ᱟᱸᱡᱚᱢᱚᱜ ᱠᱟᱱᱟ ᱥᱮ ᱵᱟᱝᱼᱟ? ᱨᱚᱲ ᱠᱚ ᱟᱸᱡᱚᱢᱚᱜ ᱠᱟᱱᱟ ᱥᱮ ᱵᱟᱝᱼᱟ?
ᱢᱮᱻ ᱢᱮᱱᱫᱟᱹᱧ ᱟᱯᱮ ᱥᱮᱱᱟᱜ ᱧᱩᱛᱩ
ᱦᱮᱸ ᱦᱮᱸ ᱦᱮᱸ ᱟᱞᱮ ᱥᱮᱱ ᱫᱚᱠᱚ ᱞᱟᱜᱟᱣ ᱠᱟᱱᱟ ᱛᱮᱦᱧ ᱠᱷᱚᱱ ᱜᱤᱧ ᱧᱮᱞᱮᱫ ᱠᱚᱣᱟ ᱴᱨᱟᱠᱴᱟᱨ ᱠᱚ ᱪᱟᱹᱞᱩᱜ ᱠᱟᱱᱟ ᱦᱟᱸᱜ ᱾ ᱪᱤᱨ ᱟᱠᱚ ᱦᱟᱸᱜ ᱜᱟᱹᱪᱷᱤ ᱤᱭᱟᱹ ᱞᱟᱹᱜᱤᱫ ᱦᱟᱸᱜ ᱚᱱᱟ ᱜᱳᱰᱟ ᱠᱚ ᱵᱮᱱᱟᱣ ᱫᱟ ᱾
ᱪᱮᱫ ᱞᱮᱠᱟᱱ ᱚᱱᱛᱮ ᱫᱚ ᱦᱩᱲᱩ ᱠᱚᱯᱮ ᱨᱦᱚᱭ ᱫᱟ?
ᱪᱮᱫ ᱪᱚᱝ ᱦᱟᱸᱜ ᱵᱟᱝ ᱵᱩᱷᱟᱹᱣ ᱞᱮᱱᱟ?
ᱟᱻ ᱨᱚᱲ ᱠᱟᱹᱴᱤᱡ ᱵᱟᱝ ᱟᱸᱡᱚᱢ ᱞᱮᱱᱟ ᱟᱨᱢᱮᱫᱟ ᱞᱟᱹᱭ ᱢᱮ ᱾
ᱦᱮᱸ ᱱᱚᱝᱠᱟ ᱟᱭᱢᱟ ᱩᱛᱟᱹᱨ ᱨᱮᱦ ᱟᱭᱢᱟ ᱞᱮᱠᱟᱱᱟᱜ ᱤᱛᱟᱹ ᱢᱟ ᱢᱮᱱᱟᱜ ᱜᱮᱭᱟᱜ ᱦᱩᱲᱩ ᱨᱮᱱᱟᱜ ᱤᱛᱟᱹ ᱢᱟ ᱾
ᱢᱟᱱᱮ ᱟᱫᱚᱢᱟᱜ ᱫᱚ ᱟᱞᱮ ᱥᱮᱱ ᱦᱚᱸ ᱢᱮᱛᱟᱜᱼᱟ, ᱚᱱᱟ ᱦᱩᱲᱩ ᱫᱟᱨᱮᱜᱮ ᱢᱤᱫᱴᱮᱡ ᱠᱟᱛᱮᱫ ᱾ ᱟᱨ ᱚᱱᱟᱴᱟᱜ ᱫᱚ ᱛᱚᱯᱟ ᱫᱚ ᱪᱮᱜ ᱠᱚ ᱢᱮᱛᱟᱜᱱᱟ? ᱟᱨ ᱦᱮᱞᱳ